ᱚᱸ ᱦᱮᱞᱳ ᱦᱮᱞᱳ ᱦᱮᱞᱳ ᱦᱮᱞᱳ ᱾
ᱜᱚᱝᱠᱮ ᱟᱡᱚᱢᱚ ᱠᱟᱱᱟ?
ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱜᱚᱝᱠᱮ ᱡᱚᱦᱟᱨ ᱜᱮ᱾
ᱦᱤᱸ ᱡᱚᱦᱟᱨ ᱜᱮ ᱜᱚᱝᱠᱮ ᱾
ᱟᱪᱪᱷᱟ, ᱛᱚ ᱜᱚᱝᱠᱮ ᱠᱤᱫᱩᱵ ᱵᱮᱲᱟ ᱠᱚᱫᱚ ᱦᱩᱭᱱᱟ?
ᱟᱞᱤᱯᱤ ᱟᱨ ᱵᱚᱪᱷᱚᱴ
ᱞᱟᱹᱣᱞᱤᱧ ᱠᱤᱫᱩᱵ ᱫᱚᱦᱚᱭᱮᱱᱟ?
ᱦᱩᱸ ᱦᱩᱭ ᱠᱟᱱᱟ ᱾
ᱠᱤᱫᱩᱵ ᱢᱟᱱᱮ ᱵᱤᱱ ᱵᱩᱡᱷᱟᱣ ᱜᱮᱭᱟ ᱛᱚ ᱾
ᱦᱮᱸ ᱵᱩᱡᱷᱟᱹᱣ ᱜᱮᱭᱟ ᱞᱤᱧ ᱾
ᱚ ᱟᱯᱮᱭᱟᱜ ᱟᱯᱮ ᱚᱱᱛᱮ ᱫᱚ ᱠᱤᱫᱩᱵ
ᱞᱮ ᱞᱟᱹᱭ ᱦᱮᱸ ᱟᱞᱮ ᱚᱱᱛᱮ ᱠᱮ ᱞᱟᱹᱭᱭᱟ ᱦᱩᱭ ᱠᱤᱫᱩᱰ ᱫᱚ ᱾
ᱦᱮᱸ ᱟᱹᱞᱤᱧᱟᱜ ᱦᱩᱭ ᱱᱟ ᱟᱫᱚ ᱠᱤᱫᱩᱜ ᱢᱟᱱᱮ ᱟᱹᱞᱤᱧ ᱦᱚᱸ ᱵᱟᱹᱞᱤᱧ ᱵᱟᱲᱟᱭ ᱛᱟᱦᱮᱸ ᱟᱫᱚ ᱱᱚᱣᱟ ᱢᱮᱤᱥᱨᱮ ᱡᱟᱦᱟᱸ ᱢᱮᱥ ᱨᱮᱞᱤᱤᱧ ᱛᱟᱦᱮᱱᱟ ᱛᱚ ᱚᱱᱟ ᱢᱮᱥ ᱨᱮᱱ ᱠᱚᱲᱟ ᱠᱚᱠᱚ ᱠᱩᱞᱤᱭᱟ ᱠᱤᱫᱩᱜ ᱾ ᱚᱱᱟ ᱛᱮᱜᱮ ᱟᱞᱤᱧ ᱟᱹᱵᱤᱱ ᱠᱩᱞᱤ ᱭᱮᱫ ᱟᱯᱮ ᱚᱱᱛᱮ ᱠᱚ ᱞᱟᱤ ᱟᱥᱮ ᱵᱟᱝ ᱾
ᱚ ᱵᱟ ᱟᱦᱞᱚᱱᱛᱮ ᱠᱚ ᱞᱟᱤ ᱜᱮᱭᱟ ᱠᱤᱫᱚᱜ ᱾
ᱦᱮ ᱟᱹᱞᱤᱧ ᱦᱚᱸᱛᱚ ᱱᱚᱣᱟ ᱯᱚᱨᱛᱷᱚᱢ ᱵᱟᱨ ᱱᱚᱣᱟ ᱢᱮᱥ ᱨᱮ ᱤᱭᱟᱹ ᱠᱟᱛᱮᱜ ᱜᱮᱞᱤᱧ ᱵᱟᱲᱟᱭ ᱠᱟᱫᱟᱭ ᱠᱤᱫᱮᱜ ᱫᱚ ᱾
ᱚ
ᱛᱚ ᱠᱤᱫᱳᱵ ᱵᱟᱲᱟ ᱠᱚᱫᱚ ᱦᱩᱭᱱᱟ ᱵᱟᱝ?
ᱦᱮᱸ ᱦᱩᱭᱭᱱᱟ ᱾
ᱱᱤᱛ ᱫᱚ ᱛᱟᱦᱚᱞᱮ ᱪᱮᱫ ᱪᱤᱠᱟᱭ ᱦᱩᱭᱩᱜ ᱠᱟᱱᱟ?
ᱪᱤᱠᱟᱹᱠ ᱦᱚ ᱵᱟᱝᱜᱮ ᱠᱟᱹᱴᱤᱡ ᱫᱩᱲᱩᱵ ᱵᱟᱲᱟ ᱦᱳᱭ ᱠᱟᱱᱟ ᱴᱩᱠ‌ ᱴᱟᱠ ᱯᱟᱲᱦᱟᱣ ᱦᱳᱭᱳᱜ ᱠᱟᱱ ᱛᱟᱦᱮᱸᱡᱟ ᱛᱚ ᱾
ᱚ ᱮᱠ ᱮᱠᱡᱟᱢ ᱠᱚ ᱢᱮᱱᱟᱜ ᱟᱥᱮ ᱪᱮᱫ ᱥᱳᱨ ᱨᱮ?
ᱦᱩᱸ ᱥᱳᱨ ᱨᱮ ᱮᱠᱡᱟᱢ ᱠᱚ ᱢᱮᱱᱟᱜᱼᱟ ᱾
ᱚ ᱟᱵᱤᱱ ᱫᱚ ᱪᱮᱫ ᱵᱤᱱ ᱠᱚᱨᱟᱣᱫᱟ ᱟᱭ ᱴᱤ ᱟᱭ ᱾
ᱦᱩᱸ ᱟᱹᱞᱤᱧ ᱫᱚ ᱟᱭ ᱴᱤ ᱟᱭ ᱞᱤᱧ ᱠᱚᱨᱟᱣ ᱫᱟᱞᱤᱧ ᱾
ᱚ ᱛᱚ ᱜᱚᱝᱠᱮ ᱛᱮᱦᱤᱧ ᱚᱱᱛᱮᱱᱟᱜ ᱤᱭᱟᱹ ᱪᱮᱫ ᱞᱮᱠᱟ ᱫᱟᱜ ᱡᱟᱹᱲᱤ ᱠᱚ?
ᱫᱟᱜ ᱡᱟᱹᱲᱤ ᱫᱟᱜ ᱡᱟᱹᱲᱤ ᱫᱚ ᱚᱱᱛᱮ ᱫᱚᱢᱮ ᱜᱮ ᱟᱨᱫᱚ ᱱᱤᱛᱚᱜ ᱦᱚᱸ ᱫᱟᱜ ᱡᱟᱹᱲᱤ ᱞᱟᱹᱜᱤ ᱟᱭ ᱾ ᱡᱨᱚᱭ ᱫᱟᱭ ᱢᱤ ᱵᱟᱨ ᱴᱷᱚᱯ ᱾
ᱚ ᱢᱟᱱᱮ ᱚᱱᱛᱮ ᱫᱚ ᱯᱩᱨ ᱫᱟᱜ ᱫᱚ ᱮᱵᱮᱞᱮᱵᱮᱞ?
ᱦᱩ ᱤᱵᱮᱵᱮᱞ ᱯᱩᱨᱟᱩ ᱜᱚᱴᱟ ᱚᱱᱮ ᱵᱟᱹᱫ ᱠᱚᱨᱮ ᱦᱚᱸ ᱵᱷᱟᱥᱟᱣ ᱠᱟᱱᱟ ᱾
ᱩ ᱛᱳ ᱜᱚᱝᱠᱮ ᱟᱵᱤᱱ ᱫᱚ ᱚᱨᱟ ᱨᱮᱵᱤᱱ ᱛᱟᱦᱮᱱ ᱜᱮᱭᱟ?
ᱪᱮᱫ? ᱟᱞᱤᱧ ᱫᱚ ᱢᱮᱥ ᱨᱮ᱾
ᱢᱮᱥ ᱚᱠᱟ ᱚᱠᱟ ᱚᱱᱟ ᱫᱚ?
ᱦᱮᱸ
ᱚᱠ ᱞᱮ ᱫᱟᱞᱤᱧ ᱚᱱᱟ ᱫᱚ ᱚᱠᱟᱨᱮ?
ᱱᱚᱣᱟ ᱫᱚ ᱥᱟᱞᱵᱚᱱᱤ᱾
ᱛᱚ ᱜᱚᱢᱠᱮ ᱚᱱᱛᱮ ᱫᱚ ᱨᱚᱦᱚᱭ ᱠᱚ ᱞᱟᱜᱟ ᱠᱟᱱᱟ ᱥᱮ ᱵᱟᱝ?
ᱪᱮᱫᱵᱤᱱ ᱞᱟᱹᱭ ᱫᱟᱵᱤᱱ?
ᱞᱟᱹᱭ ᱫᱟᱞᱤᱧ ᱛᱟᱦᱞᱮ ᱚᱱ ᱚᱱᱛᱮ ᱢᱟ ᱫᱚᱢᱮ ᱫᱟᱜ ᱫᱟᱭ ᱛᱟᱦᱞᱮ ᱚᱱᱛᱮ ᱫᱚ ᱨᱚᱦᱚᱭ ᱠᱚ ᱞᱟᱜᱟ ᱠᱟᱱᱟ ᱥᱮ ᱵᱟᱝ ᱚᱱᱛᱮ ᱫᱚ?
ᱚᱱᱼᱼ ᱛᱮ ᱫᱚ ᱟᱹᱣᱨᱤ ᱟᱹᱣᱨᱤ ᱱᱩᱠᱩ ᱦᱚ ᱛᱞᱟ ᱠᱚᱠᱚ ᱜᱤᱰᱤ ᱵᱟᱲᱟ ᱠᱮᱫᱟ ᱠᱚ᱾ ᱦᱮᱸ ᱨᱚᱦᱚᱭ ᱠᱚᱫᱚ ᱟᱣᱨᱤ᱾
ᱛᱚ ᱜᱚᱝᱠᱮ ᱟᱯ ᱟᱯᱮᱼᱼ ᱟᱹᱛᱩ ᱫᱤᱥᱚᱢ ᱥᱮᱫ ᱫᱚ ᱨᱚᱦᱚᱭ ᱪᱟᱜ ᱠᱟᱱᱟ ᱥᱮ ᱟᱣᱨᱤᱭᱟ?
ᱟᱹᱣᱨᱤ ᱟᱹᱣᱨᱤ ᱛᱚᱞᱟ ᱠᱚ ᱚᱱᱮ ᱦᱩᱰᱤᱧ ᱧᱚᱜ ᱜᱮᱭᱟ ᱛᱚ᱾
ᱚ ᱛᱚᱞᱟ ᱠᱚᱫᱚ ᱟᱹᱣᱨᱤᱭᱟᱜᱼᱼ
ᱦᱮᱸ ᱦᱮ ᱦᱩᱸ ᱛᱚᱞᱟ ᱠᱚ ᱦᱩᱰᱤᱧ ᱜᱮᱭᱟ ᱟᱫᱚ ᱥᱤ ᱵᱟᱹᱫᱽ ᱠᱚᱨᱮ ᱫᱚ ᱥᱤ ᱫᱚ ᱥᱤ ᱫᱟᱞᱮ᱾ ᱥᱤ ᱠᱚᱫᱚ ᱦᱳᱭᱳᱜ ᱠᱟᱱᱟ ᱟᱫᱚ ᱚᱱᱟ ᱛᱚᱞᱟ ᱠᱚᱜᱮ ᱜᱤᱰᱤ ᱫᱚ ᱵᱟᱝ ᱜᱤᱬᱤ ᱫᱚ ᱦᱳᱭ ᱠᱟᱱᱟ᱾ ᱛᱚᱞᱟ ᱠᱚᱫᱚ ᱚᱱᱟ ᱦᱩᱰᱤᱧ ᱜᱮᱭᱟ ᱛᱚ᱾ ᱦᱩᱸ
ᱛᱚ ᱜᱚᱝᱠᱮ ᱟᱯᱮ ᱫᱚ ᱦᱩᱲᱩ ᱨᱚᱦᱚᱭ ᱥᱚᱢᱚᱭ ᱫᱚ ᱛᱤᱱ ᱫᱷᱟᱣ ᱯᱮ ᱥᱤᱭᱟ ᱵᱟᱨ ᱫᱷᱟ ᱥᱮ? ᱛᱤᱱ ᱫᱷᱟ ᱯᱮ ᱥᱤᱭᱟ ᱠᱷᱮᱛ ᱠᱚᱫᱚ?
ᱵᱟᱨ ᱫᱷᱟ ᱵᱟᱨ ᱫᱷᱟ᱾
ᱵᱟᱨ ᱫᱷᱟ ᱞᱮ ᱥᱤ ᱜᱮ ᱞᱮ ᱟᱞᱮ ᱦᱚᱸ᱾ ᱢᱤᱫ ᱫᱷᱟ ᱫᱚ ᱮᱢᱱᱤ ᱢᱤᱫ ᱥᱟᱱ ᱛᱮ ᱫᱚ ᱵᱟᱝ ᱢᱤᱫ ᱫᱷᱟᱣ ᱫᱚ ᱞᱟᱦᱟ ᱨᱮ ᱥᱤᱼᱼ ᱥᱤ ᱫᱚᱦᱚ ᱠᱟᱜ ᱟᱞᱮ ᱛᱟᱨᱯᱚᱨ ᱫᱚ ᱚᱱᱟ ᱜᱷᱟᱸᱥᱼᱼ ᱠᱚᱫᱚ ᱱᱚᱣᱟ ᱥᱤ ᱞᱮᱠᱷᱟᱱ ᱫᱚ ᱜᱷᱟᱸᱥ ᱠᱚᱫᱚ ᱡᱷᱚᱛᱚ ᱛᱚ ᱞᱟᱴᱩᱢᱚᱜᱼᱟ ᱛᱚ ᱢᱟᱱᱮ ᱠᱟᱴᱤᱡ ᱥᱤᱭᱟᱜᱼᱟ ᱜᱷᱟᱸᱥᱼᱼ ᱠᱚ ᱦᱮ ᱜᱩᱡᱩᱜᱼᱟ ᱛᱟᱯ ᱨᱚᱦᱚᱭ ᱥᱩᱢᱚᱭ ᱟᱨ ᱢᱤᱫ ᱫᱷᱟ ᱨᱮ ᱥᱤᱭ ᱜᱚᱫ ᱠᱟᱜ ᱟᱞᱮ ᱾
ᱚᱱᱟᱫᱚ ᱯᱩᱨᱟᱹ ᱨᱚᱦᱚᱭ ᱩᱛᱟᱹᱨ ᱵᱟᱝ?
ᱦᱮᱸ ᱨᱚᱦᱚᱭ ᱩᱛᱟ. ᱨ᱾
ᱜᱚᱝᱠᱮ ᱟᱯᱮ ᱥᱮᱜ ᱫᱚ ᱪᱮᱫ ᱦᱳᱲᱳ ᱯᱮ ᱨᱚᱦᱚᱭᱟ ᱱᱤᱭᱟᱹ ᱫᱷᱟᱣ ᱫᱚ?
ᱦᱩᱸ ᱦᱩᱲᱩ ᱫᱚ ᱟᱞᱤᱧ ᱫᱚ ᱼᱼ ᱵᱟᱞᱤᱧ ᱵᱟᱲᱟᱭᱟᱞᱤᱧ ᱛᱚ ᱪᱮᱫ ᱨᱩᱲᱩ ᱨᱚᱦᱚᱭ ᱨᱚᱦᱚᱭᱟ ᱤᱧ ᱵᱟᱵᱟ᱾ ᱟᱞᱤᱧ ᱫᱚ ᱚᱲᱟᱜ ᱨᱮ ᱫᱚ ᱵᱟᱞᱤᱧ ᱛᱟᱸᱦᱮᱱ ᱜᱮᱭᱟᱞᱤᱧ ᱛᱚ ᱩᱱᱟᱹᱜ ᱵᱟᱞᱤᱧ ᱵᱩᱡ ᱜᱮᱭᱟᱞᱤᱧ᱾ ᱯᱟᱲᱦᱟ ᱠᱚ ᱦᱳᱭᱳᱜ ᱜᱮᱭᱟ ᱛᱚ ᱟᱫᱚ ᱯᱷᱟᱸᱠ ᱨᱮᱜᱮ ᱛᱟᱸᱦᱮᱱ ᱜᱮᱭᱟᱞᱤᱧ᱾
ᱦᱮᱸ ᱦᱮᱸ ᱛᱳ ᱜᱚᱝᱠᱮ ᱟᱛᱳ ᱫᱤᱥᱚᱢ ᱠᱚᱨᱮ ᱫᱚ ᱡᱟᱦᱟᱸ ᱼᱼ ᱵᱟᱯᱞᱟ ᱚᱲᱟᱜ ᱠᱚ ᱦᱳᱭᱳᱜ ᱠᱟᱱᱟ ᱥᱮ ᱵᱟᱝ?
ᱦᱮᱸ ᱦᱳᱭ ᱫᱚ ᱦᱳᱭ ᱵᱟᱲᱟᱜ ᱠᱟᱱᱟ᱾
ᱛᱚ ᱜᱚᱢᱠᱮ ᱱᱮᱛᱟᱨ ᱫᱚ ᱡᱟᱦᱟᱸ ᱼᱼ
ᱦᱩᱸ
ᱠᱚᱸᱰᱮᱞ ᱧᱟᱯᱟᱢ ᱵᱟᱯᱞᱟ ᱵᱤᱥᱤ ᱦᱩᱭᱩᱜ ᱠᱟᱱᱟ ᱥᱮ ᱧᱮᱞ ᱧᱮᱞ ᱧᱮᱯᱮᱞ ᱠᱟᱛᱮᱜ?
ᱱᱮᱛᱟᱨ ᱫᱚᱼᱼ ᱱᱮᱛᱟᱨ ᱫᱚ ᱱᱚᱣᱟ ᱜᱮ ᱠᱚᱸᱰᱮᱞ ᱵᱟᱯᱞᱟ ᱜᱮ ᱵᱤᱥᱤ ᱦᱩᱭᱩᱜ ᱠᱟᱱᱟ᱾
ᱠᱚᱸᱰᱮᱞ ᱧᱟᱯᱟᱢ ᱢᱟᱱᱮ ᱡᱟᱦᱟᱸ ᱠᱚ ᱞᱟᱹᱭᱮᱫᱟ ᱟᱠᱤᱱ ᱟᱠᱤᱱ ᱛᱮ ᱵᱟᱝ?
ᱟᱠᱤᱱ ᱟᱠᱤᱱ ᱛᱮ, ᱱᱤᱫᱟ, ᱫᱚ ᱟᱠᱤᱱ ᱟᱠᱤᱱᱼᱼ ᱟᱸᱜᱤᱨ ᱠᱟᱛᱮᱜ ᱜᱮ ᱱᱮᱛᱚᱜ ᱫᱚ ᱵᱤᱥᱤ ᱦᱩᱭᱩᱜ ᱠᱟᱱᱟ ᱾ ᱟᱱᱮ ᱧᱮᱞ ᱧᱮᱼᱼ ᱧᱮᱯᱮᱞ ᱫᱚ ᱵᱟᱝ ᱞᱮᱠᱟ ᱜᱮ ᱾
ᱛᱳ ᱚᱠᱟᱴᱟᱜ ᱵᱷᱟᱜᱤᱼᱟ ᱱᱚᱣᱟ ᱼᱼ ᱧᱮᱞ ᱧᱮᱯᱮᱞ ᱠᱟᱛᱮᱜ ᱥᱮ ᱟᱸ ᱟᱸᱜᱤᱛ ᱠᱟᱛᱮᱜ ᱟᱵᱤᱱᱟᱜ ᱪᱮᱫ ᱤᱭᱟᱹ ᱢᱚᱛᱟᱢᱚᱛ?
ᱟᱫᱚ ᱟᱞᱤᱧᱟᱜ ᱫᱚ ᱢᱚᱛᱟ ᱢᱚᱛ ᱫᱚ ᱟᱫᱚ ᱧᱮᱞ ᱢᱮ ᱧᱮᱞᱼᱼ ᱧᱮᱞ ᱧᱮᱯᱮᱞ ᱫᱚ ᱟᱸᱜᱤᱨ ᱠᱟᱛᱮᱜ ᱫᱚ ᱚᱱᱮ ᱟᱠᱤᱱ ᱡᱟᱦᱟᱸ ᱚᱱᱮᱼᱼ
ᱵᱟᱱᱟ ᱦᱚᱲ ᱠᱚᱛᱚ ᱵᱟᱱᱟ ᱦᱚᱲ ᱱᱚᱣᱟ ᱫᱚ ᱧᱮᱞ ᱧᱮᱯᱮᱞ ᱞᱮᱠᱷᱟᱱ ᱢᱟᱱᱮ ᱵᱟᱱᱟ ᱦᱚᱲ ᱫᱚ ᱱᱩᱠᱤᱱ ᱟᱠᱤᱱᱼᱼ ᱨᱚᱯᱚᱲ ᱠᱟᱛᱮ ᱠᱤᱱ ᱟᱜᱩ ᱨᱚᱯᱚᱲ ᱠᱟᱛᱮ ᱠᱤᱱ ᱦᱤᱡᱩᱜᱼᱟ ᱠᱤᱱ ᱛᱚ ᱾
ᱟᱠᱤᱱᱟᱜ ᱠᱟᱛᱷᱟ ᱢᱟᱛᱟ ᱵᱤᱞᱟᱹᱣ ᱢᱤᱞᱟᱹᱜ ᱛᱟᱠᱤᱱᱟ ᱥᱮ ᱵᱟᱝ,
ᱦᱮᱸ ᱢᱟᱱᱮ ᱱᱚᱣᱟ ᱤᱭᱟᱹ ᱤᱭᱟᱹ ᱧᱮᱞ ᱧᱯᱮᱞ ᱠᱟᱛᱮᱜ ᱜᱮ ᱵᱷᱟᱜᱤᱼᱟ ᱦᱮᱸᱥᱮ ᱾
ᱵᱟᱱᱟᱜ ᱵᱟᱱᱟᱨ ᱛᱮᱜᱮ ᱵᱷᱟᱜᱤ ᱫᱚ ᱵᱷᱟᱜᱤᱭᱟ ᱵᱟᱱᱟᱨ ᱛᱮᱜᱮ ᱵᱷᱟᱜᱤᱭᱟ ᱾ ᱧᱮᱞ ᱧᱮᱯᱮᱞ ᱠᱟᱛᱮ ᱦᱚᱸ ᱵᱷᱟᱜᱮᱭᱟ ᱟᱨ ᱩᱱᱠᱩᱼᱼ
ᱢᱟᱱᱮᱼᱼ ᱧᱮᱞ ᱧᱮᱯᱮᱞ ᱠᱟᱛᱮᱜ ᱫᱚ ᱨᱟᱹᱥᱠᱟᱹ ᱨᱟᱹᱥᱠᱟᱹ ᱠᱟᱹᱴᱤᱡ ᱵᱮᱥᱤ ᱧᱟᱢᱚᱜᱼᱟ ᱦᱮᱸᱥᱮ ᱾
ᱨᱟᱹᱥᱠᱟᱹ ᱧᱟᱢᱚᱜᱼᱟ ᱴᱷᱤᱠ ᱾
ᱟᱨ ᱚᱲᱟᱜ ᱚᱲᱟᱜ ᱤᱭᱟᱹ ᱦᱚᱸ ᱛᱟᱸᱦᱮᱱᱟ ᱾
ᱛᱟᱦᱮᱱᱟ ᱾
ᱠᱩᱥᱤ ᱵᱟᱥᱤ ᱠᱚᱦᱚ ᱦᱮᱸ ᱥᱮ ᱾
ᱦᱩᱸ ᱡᱷᱚᱛᱚ ᱠᱤᱪᱷᱩ ᱾
ᱠᱩᱲᱤ ᱚᱲᱟᱜ ᱦᱚᱸ ᱠᱚᱲᱟ ᱚᱲᱟᱜ ᱦᱚᱸ,
ᱠᱚᱲᱟ ᱚᱲᱟᱜ ᱦᱚᱸ,
ᱚᱱ ᱚᱱᱟ ᱫᱚ ᱱᱟᱯᱟᱭ ᱛᱮ ᱯᱟᱨᱚ ᱢᱚᱜᱼᱟ ᱾ ᱧᱮᱞ ᱧᱮᱯᱮᱞ ᱠᱟᱛᱮᱜ ᱫᱚ, ᱟᱨ ᱱᱮᱛᱟᱨ ᱡᱟᱸᱦᱟ ᱟᱠᱚ ᱟᱠᱚ ᱛᱮᱠᱚ ᱵᱟᱯᱞᱟᱜᱼᱟ ᱚᱱᱟ ᱫᱚᱼᱼ ᱛᱟᱭᱚᱢ ᱛᱮ ᱟᱹᱜᱩ ᱠᱟᱛᱮᱫ ᱚᱥᱟᱱᱛᱤ ᱟᱠᱚ ᱤᱭᱟᱹᱜ ᱟᱠᱚᱼᱼ ᱛᱚ ᱚᱱᱟ ᱫᱚ ᱢᱟ ᱯᱚᱨᱮ ᱟᱫᱚ ᱟᱭᱳ ᱵᱟᱵᱟ ᱜᱮ ᱤᱭᱟᱹᱜᱼᱟ ᱾
ᱦᱩᱸ
ᱛᱚ ᱟᱯᱮ ᱚᱱᱛᱮ ᱫᱚ ᱚᱠᱟ ᱴᱟᱜ ᱵᱮᱥᱤ ᱧᱮᱞᱚᱜ ᱠᱟᱱᱟ ᱠᱳᱸᱰᱮᱞ ᱧᱟᱯᱟᱢ ᱾ ᱠᱳᱸᱰᱮᱞ ᱧᱟᱯᱟᱢ ᱥᱮ ᱤᱭᱟᱹ?
ᱱᱤᱛᱚᱜ ᱫᱚ ᱵᱮᱥᱤ ᱠᱳᱸᱰᱮᱞ ᱧᱟᱯᱟᱢ ᱜᱮ ᱧᱮᱞᱚᱜ ᱠᱟᱱᱟ ᱚᱱᱮᱼᱼ ᱵᱟᱯᱞᱟ ᱫᱚ ᱤᱭᱟᱹ ᱫᱚ ᱧᱮᱞ ᱧᱮᱯᱮᱞ ᱫᱚ ᱵᱟᱝ ᱧᱮᱞᱚᱜ ᱠᱟᱱᱟ ᱟᱹᱰᱤ ᱠᱚᱢ ᱾
ᱟᱨ ᱜᱚᱝᱠᱮ ᱟᱯᱮ ᱥᱮᱫ ᱫᱚ?
ᱟᱞᱮ ᱥᱮᱫ ᱦᱚᱸ ᱚᱱᱠᱟᱜ ᱜᱮ, ᱠᱚᱸᱰᱮᱞ ᱧᱟᱯᱟᱢ ᱜᱮ ᱟᱠᱚ ᱟᱠᱚ ᱛᱮᱜᱮ ᱱᱮᱛᱟᱨ ᱫᱚ ᱾ ᱢᱟᱱᱮ ᱟᱞᱮ ᱥᱮᱫ ᱦᱚᱸ ᱚᱱᱠᱟ ᱚᱱᱟᱜ ᱜᱮ ᱵᱤᱥᱤ ᱧᱮᱞᱚᱜ ᱠᱟᱱᱟ ᱾
ᱛᱚ ᱜᱚᱝᱠᱮ ᱟᱯᱮ ᱥᱮᱫ ᱡᱟᱸᱦᱟ ᱵᱟᱯᱞ ᱦᱩᱭᱩᱜᱼᱟ,
ᱦᱩᱸ
ᱦᱚᱭ ᱛᱚ ᱵᱟᱯᱞᱟ ᱼᱼ ᱵᱟᱯᱞᱟ ᱫᱚ ᱚᱠᱟ ᱞᱮᱠᱟ ᱦᱩᱭᱩᱜᱼᱟ ᱚᱱᱟ ᱨᱮᱱᱟᱜ ᱠᱟᱹᱴᱤᱡ ᱤᱭᱟᱹᱢ ᱞᱟᱹᱭ ᱠᱮᱭᱟ ᱾ ᱯᱨᱚᱥᱮᱥ ᱡᱟᱦᱟ ᱟᱯᱮ ᱚᱱᱛᱮ ᱱᱟᱜ ᱾
ᱢᱟᱱᱮ ᱵᱟᱞᱤᱧ ᱵᱩᱡᱽ ᱫᱟᱲᱮ ᱟᱫᱟ ᱞᱤᱧ ᱾
ᱢᱟᱱᱮ ᱦᱳᱭ ᱛᱚ ᱟᱯᱮ ᱵᱟᱹᱦᱩ ᱯᱮ ᱟᱹᱜᱩᱭᱮ ᱠᱟᱱᱟ,
ᱦᱩᱸ
ᱦᱟᱱᱮ ᱦᱟᱱᱟ ᱮᱴᱟᱜ ᱟᱹᱛᱳ ᱠᱷᱚᱱᱟᱜ ᱟᱯᱮ ᱛᱤ ᱨᱮᱯᱮ ᱳᱰᱳᱝᱚᱜ ᱜᱮᱭᱟ ᱡᱟᱦᱟᱸ ᱡᱟᱦᱟ ᱠᱚ ᱚᱱᱟ ᱚᱱᱟ ᱴᱟᱭᱤᱢ ᱠᱚ᱾ ᱜᱚᱝᱠᱮ ᱦᱮᱞᱳ᱾
ᱦᱮᱞᱳᱣ
ᱦᱮᱸ ᱜᱚᱝᱠᱮ ᱟᱹᱞᱤᱧ ᱪᱮᱫ ᱞᱤᱧ ᱞᱟᱹᱭ ᱫᱟ ᱟᱵᱤᱱ ᱵᱩᱡᱷᱟᱹᱣ ᱫᱟ ᱵᱤᱱ ᱵᱩᱡᱽ ᱫᱟᱲᱮᱭᱟᱜ ᱠᱟᱱᱟ ᱵᱤᱱ ᱥᱮ ᱵᱟᱝ?
ᱟᱨ ᱞᱟᱹᱭ ᱵᱤᱱ ᱵᱟᱞᱤᱧ ᱵᱩᱡᱽ ᱫᱟᱲᱮᱭᱟᱫᱟ ᱟᱞᱤᱧ᱾
ᱞᱟᱹᱭ ᱫᱟ ᱞᱤᱧ ᱵᱟᱯᱞᱟ ᱦᱳᱭ ᱛᱚ ᱟᱯᱮ ᱟᱯᱮ ᱟᱹᱛᱳ ᱨᱮᱱᱟᱜ ᱵᱟᱯᱞᱟ ᱦᱳᱭᱳᱜ ᱠᱟᱱᱟ ᱦᱮᱸ ᱛᱚ ᱟᱯᱮᱼᱼ ᱵᱟᱹᱦᱩ ᱟᱹᱜᱩ ᱯᱮ ᱪᱟᱞᱟᱜ-ᱟ ᱢᱟᱱᱮ ᱵᱟᱹᱦᱩ ᱯᱮ ᱟᱹᱜᱩᱭᱮ ᱠᱟᱱᱟ ᱛᱚ ᱟᱯᱮᱼᱼ ᱛᱤᱨᱮᱯᱮ ᱳᱰᱳᱝᱚᱜ-ᱟ? ᱵᱟᱹᱨᱤᱭᱟᱹᱛ ᱡᱟᱦᱟᱸ ᱠᱚ ᱞᱟᱹᱭ ᱫᱟᱼᱼ ᱚᱱᱟ ᱚᱱᱟ ᱛᱤᱱᱟᱹᱜ ᱴᱟᱭᱤᱢ ᱯᱮ ᱳᱰᱳᱝᱚᱜ ᱜᱮᱭᱟ᱾
ᱚᱱᱮ ᱚᱱᱠᱟᱼᱼ ᱛᱟᱨᱟᱥᱤᱧ ᱛᱟᱨᱟ ᱢᱟᱱᱮ ᱥᱩ ᱥᱟᱸᱜᱤᱧ ᱧᱚᱜ ᱠᱷᱚᱱᱟᱜ ᱠᱟᱹᱴᱤᱡ ᱞᱟᱦᱟ‌ ᱨᱮ ᱳᱰᱳᱝᱚᱜ ᱜᱮᱭᱟ ᱞᱮ, ᱢᱟᱱᱮ ᱥᱩᱨ ᱧᱚᱜᱼᱼ ᱠᱟᱱᱟ ᱱᱚᱝᱠᱟ ᱛᱤᱱ ᱫᱩᱴᱟ ᱥᱮᱫ ᱛᱤᱱ ᱴᱟ ᱥᱮᱫ ᱱᱚᱝᱠᱟ᱾
ᱚᱸ ᱛᱚ ᱜᱚᱢᱠᱮ ᱦᱟᱸᱰᱮ ᱡᱟᱦᱟᱸ ᱵᱟᱯᱞᱟ, ᱡᱟᱦᱟᱸ ᱚᱱᱟ ᱥᱤᱸᱫᱩᱨ ᱤᱭᱟᱹᱼᱼ
ᱦᱩᱸ
ᱚᱱᱟ ᱫᱚ ᱠᱩᱲᱤ ᱚᱲᱟᱜ ᱨᱮ ᱦᱳᱭᱳᱜ-ᱟ ᱥᱮ ᱠᱚᱲᱟ ᱚᱲᱟᱜ ᱨᱮ?
ᱟᱸᱠᱟ?
ᱡᱟᱦᱟᱸ ᱱᱚᱣᱟ ᱥᱤᱸᱫᱩᱨ ᱠᱚ ᱤᱭᱟᱹ ᱟᱨ ᱠᱤ ᱚᱱᱟ ᱠᱟᱹᱢᱤ ᱦᱚᱨᱟ‌ ᱴᱟᱜᱼᱼ ᱦᱮᱞᱳ
ᱦᱮᱸ ᱦᱮᱸ
ᱡᱟᱦᱟᱸ ᱱᱚᱣᱟ ᱥᱤᱸᱫᱩᱨ ᱦᱚᱨᱚᱜ ᱡᱟᱦᱟᱸ ᱫᱟᱹᱣᱲᱟᱹ ᱪᱮᱛᱟᱱ ᱨᱮᱠᱚ ᱤᱭᱟᱹᱭᱮᱫ ᱚᱱᱟ ᱫᱚᱼᱼ ᱚᱠᱟᱨᱮ ᱦᱩᱭᱩᱜ-ᱟ ᱠᱩᱲᱤ ᱚᱲᱟᱜ ᱥᱮ ᱠᱚᱲᱟ ᱚᱲᱟᱜ ᱨᱮ ᱠᱩᱲᱤ ᱚᱲᱟᱜ ᱨᱮᱜᱮ ᱦᱮᱸᱥᱮ?
ᱦᱩᱸ
ᱚᱸ ᱚᱱᱟ ᱜᱮᱛᱚᱧ ᱞᱟᱹᱭ ᱮᱫᱟ ᱛᱚ᱾
ᱠᱩᱲᱤ ᱚᱲᱟᱜ ᱨᱮ
ᱩᱸ ᱛᱚ ᱜᱚᱢᱠᱮ ᱡᱟᱦᱟᱸ ᱡᱟᱦᱟᱸ ᱱᱚᱣᱟ ᱠᱚᱸᱰᱮᱞ ᱧᱟᱯᱟᱢ ᱵᱟᱯᱞᱟ ᱫᱚ?
ᱦᱩᱸ ᱱᱚ ᱱᱚᱣᱟ ᱱᱚᱣᱟ᱾ ᱠᱚᱹᱰᱮᱞ ᱧᱟᱯᱟᱢ ᱵᱟᱯᱞᱟ ᱫᱚ ᱠᱚᱲᱟ ᱚᱲᱟᱜ ᱨᱮ ᱦᱩᱭᱩᱜ-ᱟ᱾
ᱠᱚᱲᱟ ᱚᱲᱟᱜ ᱨᱮ ᱦᱮᱸᱥᱮ᱾
ᱠᱚᱲᱟ ᱚᱲᱟᱜ ᱦᱩᱭᱩᱜ-ᱟ
ᱛᱚ ᱡᱟᱦᱟᱸᱼᱼ ᱡᱟᱦᱟᱸ ᱵᱟᱯ ᱵᱟᱯᱞᱟ ᱨᱮ ᱡᱟᱦᱟᱸ ᱜᱚᱝᱠᱮ ᱱᱚᱣᱟ ᱚᱸ ᱵᱟᱯᱞᱟ ᱨᱮᱫᱚ ᱡᱟᱦᱟᱸᱼᱼ ᱠᱚᱲᱟ ᱡᱟᱦᱟᱸ ᱠᱚᱲᱟ ᱠᱚᱲᱟ ᱚᱲᱟᱜ ᱠᱚ ᱠᱚ ᱠᱚᱲᱟ ᱜᱮᱦᱟᱸ ᱠᱚᱲᱟ ᱚᱲᱟᱜ ᱡᱟᱦᱟᱸ ᱜᱚᱱᱚᱝ ᱮᱢ ᱦᱩᱭᱩᱜ ᱛᱟᱠᱚᱣᱟ ᱚᱱᱟ ᱫᱚ ᱢᱮᱱᱟᱜ ᱟᱥᱮ ᱵᱟᱝᱟ ᱟᱯᱮᱚᱱᱛᱮ ᱫᱚ? ᱡᱟᱦᱟᱸ ᱵᱟᱨᱭᱟ ᱢᱤᱦᱩᱢ ᱮᱢ ᱦᱩᱭᱩᱜ ᱜᱮᱭᱟ᱾
ᱦᱮᱸ ᱦᱮᱸ ᱚᱱᱟ ᱫᱚ ᱢᱮᱱᱟᱜ-ᱟ᱾
ᱢᱮᱱᱟᱜ ᱜᱮᱭᱟ ᱵᱟᱝ?
ᱱᱚᱣᱟ ᱫᱚ ᱢᱮᱱᱟᱜ-ᱟ᱾
ᱦᱮᱸ ᱟᱨ ᱜᱚᱢᱠᱮ ᱡᱟᱦᱟᱸ ᱱᱚᱣᱟ ᱤᱭᱟᱹ ᱛᱮ ᱦᱳᱭ ᱦᱩᱭᱩᱜ-ᱟ ᱱᱚᱣᱟ ᱡᱟᱦᱟᱸ ᱠᱳᱰᱮᱞ ᱧᱟᱯᱟᱢ,
ᱦᱩᱸ᱾ ᱦᱩᱸ
ᱚᱱᱟ ᱫᱚ ᱡᱟᱦᱟᱸᱼᱼ ᱠᱚ ᱤᱭᱟᱹ ᱡᱟᱦᱟᱸ ᱱᱚᱣᱟ ᱠᱩᱲᱤ ᱚᱲᱟᱜ ᱠᱷᱚᱱᱟᱜ ᱡᱟᱦᱟᱸ ᱜᱚᱱᱚᱝ ᱥᱤᱫᱤ ᱠᱚᱠᱚ ᱪᱟᱞᱟᱜ ᱜᱮᱭᱟ ᱚᱱᱟ ᱫᱚᱼᱼ ᱟᱯᱮ ᱚᱱᱛᱮ ᱢᱮᱱᱟᱜ ᱟᱥᱮ ᱵᱟᱝ?
ᱢᱮᱱᱟᱜᱼᱟ ᱠᱩᱲᱤ ᱚᱲᱟᱜ ᱠᱷᱚᱱᱟᱜ ᱠᱚ ᱪᱟᱞᱟᱜᱼᱟ ᱦᱮ᱾
ᱟᱹᱞᱤᱧ ᱦᱟᱱᱛᱮᱼᱼ ᱤᱭᱟᱹ ᱥᱮᱜ ᱨᱮᱱ ᱜᱚᱢᱠᱮ ᱥᱟᱶ ᱢᱤᱫ ᱫᱷᱟᱣᱞᱤᱧ ᱨᱚᱯᱚᱲ ᱞᱮᱱᱟ ᱚᱱᱠᱟ ᱵᱟᱸᱠᱩᱲᱟ ᱦᱟᱱᱛᱮ ᱟᱨᱦᱚᱼᱼ ᱦᱟᱱᱛᱮ᱾
ᱦᱮᱸ᱾
ᱩᱱᱠᱩ ᱫᱚ ᱚᱱᱛᱮ ᱫᱚᱼᱼ ᱚᱝ ᱜᱚᱱᱚᱝ ᱥᱤᱫᱤ ᱫᱚ ᱩᱱᱠᱩ ᱫᱚ ᱵᱟᱠᱚ ᱤᱭᱟᱹᱜ ᱜᱮᱭᱟ ᱵᱟᱵᱚ ᱪᱟᱞᱟᱜ ᱜᱮᱭᱟ᱾ ᱛᱚ ᱚᱱᱟᱛᱮ ᱟᱹᱞᱤᱧ, ᱦᱸᱼᱚ
ᱵᱟᱝᱼᱟ ᱟᱞᱮ ᱚᱱᱛᱮ ᱫ ᱟᱞᱮ ᱚᱱᱛᱮ ᱫᱚᱠᱚ ᱪᱟᱞᱟᱜ ᱜᱮᱭᱟ ᱠᱚ᱾
ᱦᱮᱸ᱾ ᱛᱚ ᱜᱚᱱᱚᱝ ᱥᱤᱫᱤ ᱨᱮᱫᱚ, ᱦᱮᱸ ᱟᱞᱮ ᱥᱮᱫ ᱦᱚᱸ ᱪᱟᱞᱟᱜ ᱜᱮᱭᱟ ᱪᱟᱞᱟᱜ ᱪᱟᱞᱟᱣ ᱜᱮ ᱪᱟᱞᱟᱣ ᱜᱮ᱾ ᱟᱞᱮ ᱦᱚᱸ ᱪᱟᱞᱟᱣ ᱜᱮ ᱛᱚ ᱜᱚᱱᱚᱝ ᱥᱤᱫᱤ ᱨᱮᱫᱚ ᱪᱟᱞᱟᱜ ᱫᱚᱯᱮ ᱪᱤᱞᱤ ᱠᱚ ᱮᱢᱟᱯᱮ ᱜᱮᱭᱟ ᱢᱟᱱᱮ ᱜᱚᱱᱚᱝ ᱞᱮᱠᱟᱛᱮ?
ᱩᱸ ᱜᱚᱱᱚᱝ ᱞᱮᱠᱟᱛᱮᱼᱼ
ᱦᱟᱸᱰᱮ ᱠᱚᱲᱟ ᱚᱲᱟᱜ ᱦᱚᱲ ᱾ ᱥᱩᱠᱨᱤ᱾
ᱥᱩᱠᱨᱤ ᱫᱚ ᱵᱟᱝ ᱤᱭᱟᱹ, ᱤᱭᱟᱹ ᱢᱤᱦᱩ ᱜᱮ᱾
ᱚᱱᱟ ᱚᱱᱟ ᱫᱚ ᱵᱟᱹᱞᱤᱧ ᱞᱟᱹᱭ ᱫᱟ ᱜᱚᱢᱠᱮ᱾ ᱡᱟᱦᱟᱸ ᱡᱟᱦᱟᱸ ᱱᱚᱣᱟ ᱠᱚᱸᱰᱮᱞ ᱧᱟᱯᱟᱢ ᱵᱟᱯᱞᱟ ᱠᱟᱛᱮᱜᱼᱼ
ᱦᱮᱸ᱾
ᱠᱩᱲᱤ ᱚᱲᱟᱜ ᱠᱷᱚᱱ ᱡᱟᱦᱟᱸ ᱠᱚᱲᱟ ᱚᱲᱟᱜ ᱠᱚ ᱪᱟᱞᱟᱜᱼᱟ ᱡᱟᱦᱟᱸᱼᱼ ᱠᱚ ᱞᱮᱫᱟ ᱜᱚᱱᱚᱝ ᱥᱤᱫᱤ ᱜᱚᱱᱚᱝ ᱥᱤᱫᱤ ᱢᱟᱱ ᱜᱚᱱᱚᱝ ᱥᱤᱫᱤ ᱵᱤᱱ ᱵᱩᱡ ᱠᱮᱫᱟ? ᱚᱠᱟᱴᱟᱜ?
ᱦᱮᱸ ᱵᱩᱡ ᱠᱮᱫᱟ ᱞᱤᱧ ᱾
ᱦᱮᱸ ᱩᱱᱫᱚ ᱥᱩᱠᱨᱤ ᱜᱮᱛᱚ ᱠᱚ ᱮᱢᱚᱜ ᱜᱮᱭᱟ ᱦᱮᱸᱥᱮ ᱾ ᱥᱩᱠᱨᱤ ᱥᱮ ᱟᱯᱮ ᱥᱮᱫ‌ ᱫᱚ ᱪᱤᱞᱤ?
ᱪᱮᱜ ᱵᱤᱱ ᱞᱟᱹᱭ ᱫᱟ ᱵᱤᱱ?
ᱞᱟᱹᱭ ᱫᱟᱹᱧ, ᱜᱚᱱᱚᱝ ᱞᱮᱠᱟᱛᱮ ᱩᱱ ᱩᱱ ᱥᱳᱢᱳᱭ ᱫᱚ ᱪᱤᱞᱤ ᱠᱚ ᱮᱢᱚᱜ ᱜᱮᱭᱟ ᱦᱟᱸᱰᱮ ᱠᱚᱲᱟ ᱚᱲᱟᱜ ᱦᱚᱲ? ᱥᱩᱠᱨᱤ ᱾
ᱦᱮᱞᱳ ᱾
ᱦᱮᱸ ᱦᱮᱸ ᱾
ᱜᱚᱝᱠᱮ ᱟᱹᱵᱤᱱ ᱟ ᱼ ᱟᱹᱞᱤᱧ ᱡᱟᱸᱦᱟ ᱞᱤᱧ ᱞᱟᱹᱭ ᱫᱟ ᱟᱹᱵᱤᱱ ᱵᱟᱵᱤᱱ ᱵᱩᱡ ᱫᱟ ᱢᱟᱱᱮ ᱾ ᱡᱟᱸᱦᱟ ᱟᱵᱚ ᱱᱟᱜ ᱜᱚᱱᱚᱝ ᱥᱤᱫᱤ